ᱦᱮᱞᱳ᱾
ᱦᱮᱞᱳᱣ᱾
ᱦᱩᱸ ᱡᱚᱦᱟᱨ ᱜᱮ ᱜᱚᱝᱠᱮ᱾
ᱦᱩᱸ ᱡᱚᱦᱟᱨ ᱜᱮ ᱜᱚᱝᱠᱮ᱾
ᱪᱤᱞ ᱞᱮᱠᱟ ᱢᱮᱱᱟᱜ ᱵᱮᱱᱟ ᱱᱟᱯᱟᱭ ᱜᱮᱥᱮ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱮᱠᱷᱚᱱ ᱜᱚᱲᱚᱢ ᱠᱟᱱᱟ ᱟᱹᱰᱤ ᱡᱟᱹᱥᱛᱤ ᱟᱨᱠᱤ᱾
ᱦᱩᱸ ᱟᱹᱰᱤ ᱡᱟᱹᱥᱛᱤ ᱭᱟ ᱤᱭᱟᱹ ᱪᱚᱴᱪᱟᱸᱫᱚ ᱟᱥᱟᱛᱮ ᱟᱥᱛᱮ ᱱᱟᱯᱟᱭ ᱜᱮ ᱦᱮᱱᱟᱜ ᱞᱮᱭᱟ ᱚᱲᱟᱜ ᱠᱚᱨᱮ ᱦᱚᱸ ᱱᱟᱯᱟᱭ ᱜᱮ ᱦᱮᱱᱟᱜ ᱞᱮᱭᱟ᱾
ᱚᱻ
ᱦᱩᱸ ᱞᱟᱹᱭᱟ ᱛᱚ ᱪᱮᱜᱽ ᱠᱚᱵᱤᱱ ᱪᱤᱠᱟᱹ ᱵᱟᱲᱟ ᱭᱮᱫᱟ?
ᱱᱚᱜᱼᱚᱭ ᱫᱩᱲᱩᱵ ᱵᱟᱲᱟ ᱟᱠᱟᱱᱟ ᱞᱤᱧ, ᱱᱚᱸᱜᱼᱚᱭ ᱨᱚᱯᱚᱲ ᱵᱟᱲᱟ ᱦᱩᱭᱩᱜ ᱠᱟᱱᱟ ᱟᱻ ᱟᱨ ᱱᱤᱛᱚᱜ ᱟᱹᱵᱤᱱ ᱵᱤᱱ ᱠᱚᱞ ᱠᱮᱫᱼᱟ ᱟᱨᱦᱚᱸ ᱠᱚ ᱠᱚᱞ ᱵᱟᱲᱟ ᱦᱩᱭᱩᱜ ᱠᱟᱱᱟ ᱦᱟᱱᱛᱮ ᱱᱟᱛᱮ ᱠᱚᱞ ᱵᱟᱲᱟᱭᱮᱜᱼᱟ ᱠᱚ᱾
ᱩᱸ ᱛᱟᱦᱞᱮ ᱚᱱᱟ ᱠᱚᱜᱮ ᱵᱮᱱ ᱠᱟᱹᱢᱤ ᱵᱟᱲᱟᱭᱮᱫᱟ?
ᱦᱳᱭ ᱱᱤᱭᱟᱹ ᱜᱷᱟᱹᱲᱤᱡ ᱫᱚ ᱟᱫᱚ ᱱᱚᱜᱼᱚᱭ ᱱᱤᱛᱳᱜ ᱫᱚ ᱥᱤᱛᱩᱝ ᱨᱮ ᱚᱠᱟᱨᱮ ᱪᱮᱜᱽ ᱵᱮᱱ ᱪᱤᱠᱟᱹᱭᱟ?
ᱚ ᱜᱟᱯᱟ ᱞᱟᱹᱜᱤᱫ ᱡᱟᱦᱟᱸᱱᱟᱜ ᱵᱟᱯᱮ ᱠᱩᱨᱩᱢᱩᱴᱩᱭᱮᱫᱟ ᱜᱟᱯᱟ ᱛᱤᱨᱤᱥᱟ ᱡᱩᱱ ᱦᱩᱞᱜᱟᱹ
ᱛᱤᱨᱤᱥᱟ ᱡᱚᱱ ᱵᱟᱠᱷᱨᱟᱛᱮ ᱠᱟᱹᱢᱤ ᱜᱮ ᱤᱭᱟᱹ ᱱᱟᱥᱱᱤ ᱠᱩᱨᱩᱢᱩᱴᱩ ᱟᱹᱰᱤ ᱡᱳᱨ ᱪᱟᱞᱟᱜ ᱠᱟᱱ ᱛᱟᱞᱮᱭᱟ᱾
ᱦᱩᱸ ᱟᱞᱮ ᱦᱚᱞᱮ ᱠᱩᱨᱩᱢᱩᱴᱩ ᱠᱮᱜᱽ ᱜᱮᱭᱟ, ᱥᱮᱛᱟᱜ ᱨᱮᱠᱚ ᱦᱚᱦᱚᱣᱟᱫ ᱞᱮᱭᱟ ᱚᱱᱟᱜᱮ ᱛᱚ ᱥᱮᱛᱟᱜ ᱨᱮ ᱢᱩᱨᱛᱤ ᱠᱚ ᱟᱞᱮ ᱫᱚ ᱢᱟᱞᱟᱞᱮ ᱞᱟᱜᱟᱣ ᱠᱚ ᱥᱮ ᱜᱟᱯᱟ ᱫᱚ ᱛᱚ ᱦᱚᱨᱚᱜ ᱟᱠᱚᱣᱟᱞᱮ᱾ ᱚᱱᱟ ᱦᱚᱛᱮᱡ ᱛᱮ ᱛᱮᱦᱤᱧ ᱠᱷᱚᱡᱽ ᱜᱮ ᱢᱩᱨᱛᱤ ᱠᱚᱞᱮ ᱥᱟᱯᱷᱟ ᱞᱟᱹᱜᱤᱫ ᱫᱟᱜ ᱛᱮᱞᱮ ᱥᱟᱯᱷᱟ ᱠᱮᱜ ᱠᱚᱣᱟ᱾ ᱟᱨ ᱡᱟᱦᱟᱸ ᱡᱟᱦᱟᱸ ᱴᱷᱮᱜᱽ ᱵᱮᱱᱟᱜ ᱟᱠᱟᱫ ᱠᱚᱣᱟ ᱚᱱᱟ ᱴᱟᱺᱰᱤ ᱠᱚᱞᱮ ᱥᱟᱯᱷᱟ ᱵᱟᱲᱟ ᱠᱮᱫᱟ᱾
ᱟᱫᱚ ᱢᱩᱰᱨᱟᱹ ᱟ ᱢᱩᱴᱷᱟᱹᱱ ᱠᱚᱫᱚ ᱟᱯᱮᱫᱚ ᱟᱛᱳ ᱨᱮᱜᱮ ᱥᱮ ᱢᱟ ᱟᱯᱮᱭᱟᱜ ᱤᱭᱟᱹᱨᱮ ᱞᱳᱠᱟᱞ ᱡᱟᱦᱟᱸ ᱚᱱᱠᱟᱱ ᱮᱨᱤᱭᱟ ᱤᱭᱟᱹ ᱚᱱᱠᱟᱱ ᱧᱩᱛᱩᱢᱟᱱ ᱡᱟᱭᱜᱟ ᱠᱚᱨᱮ
ᱟᱞᱮ ᱫᱚ ᱢᱮᱱᱮ ᱪᱮᱫ ᱟᱹᱛᱩ ᱨᱮᱦᱚᱸ ᱢᱮᱱᱟᱜ ᱠᱚᱣᱟ ᱟᱫᱚ ᱤᱧ ᱫᱚ ᱛᱤᱦᱤᱧ ᱜᱟᱯᱟ ᱫᱚ ᱱᱟᱜᱟᱨ ᱨᱮ ᱢᱮᱱᱟᱧ ᱠᱟᱫᱤᱧᱟ, ᱛᱚ ᱱᱚᱰᱮ ᱯᱟᱲᱦᱟᱣ ᱞᱟᱹᱜᱤᱫ ᱤᱧ ᱦᱮᱡ ᱟᱠᱟᱱᱟ ᱛᱚ ᱟᱞᱮ ᱫᱚ ᱱᱚᱰᱮ ᱱᱟᱜ ᱱᱟᱜᱟᱨ ᱨᱮᱱ ᱜᱮ ᱱᱟᱜᱟᱨ ᱨᱮᱜᱮ ᱞᱮ ᱤᱭᱟᱹ ᱠᱚ ᱛᱟᱦᱮᱸᱱᱟ᱾
ᱚᱸᱰᱮ ᱜᱮ ᱵᱟᱦᱟ ᱢᱟᱞᱟ ᱠᱚ ᱟᱨᱟᱣ ᱟᱠᱚ ᱦᱩᱭᱩᱜᱼᱟ ᱵᱟᱝ?
ᱦᱮᱸ ᱱᱚᱰᱮ ᱱᱚᱰᱮ ᱜᱮᱞᱮ ᱯᱟᱞᱚᱱ ᱛᱟᱦᱮᱱᱟ ᱦᱩᱞᱜᱟᱹᱨᱤᱭᱟᱹ ᱦᱩᱞᱜᱟᱹᱨᱭᱟᱹ ᱠᱚ ᱜᱟᱯᱟ ᱞᱮᱠᱟᱱ ᱫᱤᱱ ᱦᱟᱸᱜ ᱞᱮ ᱫᱤᱥᱟᱹ ᱠᱚᱣᱟ ᱟᱨ ᱢᱟᱱᱚᱛᱟᱱ ᱢᱟᱱᱚᱛᱟᱱᱤ ᱠᱚ ᱱᱮᱣᱛᱟ ᱢᱮᱱᱟᱜ ᱠᱚᱣᱟ ᱩᱱᱠᱩ ᱢᱤᱫᱵᱟᱨ ᱠᱟᱛᱷᱟ ᱠᱚ ᱞᱟᱹᱭ ᱵᱟᱲᱟᱭᱟ ᱚᱝᱠᱟ ᱠᱟᱛᱮᱜ ᱜᱮ ᱜᱟᱯᱟ ᱞᱮᱠᱟᱜ ᱫᱤᱱ ᱫᱚᱞᱮ ᱥᱚᱨᱚᱱᱟ ᱟᱨ ᱞᱮ ᱯᱟᱨᱚᱢᱟ ᱾
ᱟᱞᱮ ᱦᱚᱸ ᱚᱱᱠᱟ ᱫᱚ ᱱᱟ ᱦᱩᱭ ᱠᱚᱜ ᱜᱮᱭᱟ ᱞᱟᱦᱟᱛᱮ ᱢᱩᱞᱩᱠ ᱨᱮᱞᱮ ᱠᱚᱨᱟᱣ ᱜᱮ ᱛᱟᱦᱮᱸᱫ ᱟᱫᱚ ᱱᱤᱛᱚᱜ ᱫᱚ ᱚᱸᱰᱮ ᱠᱷᱚᱱ ᱜᱮᱠᱚ ᱞᱟᱹᱭᱮᱫᱼᱟ ᱱᱚᱣᱟ ᱫᱚ ᱟᱵᱚᱣᱟᱜ ᱤᱭᱟᱹ ᱠᱟᱱᱟ ᱛᱚ ᱡᱷᱚᱛᱚ ᱦᱚᱲ ᱡᱷᱚᱛᱚ ᱟᱛᱚ ᱛᱚ ᱨᱮᱠᱚ ᱵᱩᱡ ᱦᱚᱪᱚ ᱱᱤᱡ ᱟᱫᱚ ᱟᱛᱩ ᱨᱮᱱ ᱡᱷᱚᱛᱚ ᱦᱚᱲ ᱛᱚ ᱵᱟᱢ ᱪᱟᱞᱟᱣ ᱫᱟᱲᱮᱭᱟᱜ ᱠᱟᱱᱟ ᱡᱟᱦᱟᱱ ᱚᱱᱠᱟᱱ ᱱᱟᱜᱟᱨ ᱵᱟ ᱠᱳᱱᱳ ᱤᱭᱟᱹ ᱠᱚᱨᱮ ᱫᱚ
ᱦᱮᱸ ᱾
ᱦᱚᱸ ᱟᱫᱚ ᱟᱞᱮ ᱱᱚᱰᱮ ᱫᱚ ᱢᱩᱴᱷᱟᱹᱱ ᱡᱩᱫᱤᱭᱳ ᱵᱟᱹᱱᱩᱜᱼᱟ ᱟᱫᱚ ᱩᱱᱠᱩ ᱧᱩᱛᱩᱢ ᱛᱮ ᱵᱚᱸᱜᱟ ᱵᱩᱨᱩ ᱭᱟᱠᱚ ᱦᱮᱸ ᱵᱚᱸᱜᱟ ᱵᱩᱨᱩ ᱦᱩᱭᱩᱜᱼᱟ ᱟᱨ ᱚᱱᱟ ᱜᱤᱫᱽᱨᱟᱹ ᱯᱷᱤᱫᱨᱟᱹ ᱠᱚᱣᱟᱜ ᱟᱨ ᱩᱱᱠᱤᱱ ᱩᱝᱠᱤᱱ ᱧᱩ ᱧᱩᱛ ᱩᱝᱠᱤᱱᱟᱜ ᱮᱱᱮᱢ ᱠᱚ ᱩᱝᱠᱤᱱᱟᱜ ᱠᱟᱨᱫᱷᱟᱹᱱᱤ ᱠᱚ ᱞᱟᱹᱭ ᱥᱚᱫᱚᱨ ᱦᱮᱸ ᱟᱨ ᱚᱱᱟ ᱦᱚᱸ ᱞᱟᱹᱭ ᱦᱮᱸ ᱮᱭ ᱤᱭᱟᱹ ᱠᱚ ᱚᱱᱟ ᱠᱚ ᱛᱟᱦᱮᱱᱟ ᱟᱨᱠᱤ
ᱟᱨ ᱩᱱᱤ ᱤᱭᱟᱹ ᱨᱮᱱᱟᱜ ᱪᱤᱛᱟᱹᱨ ᱤᱫᱤ ᱦᱩᱭᱩᱜᱼᱟ ᱚᱱᱟ ᱛᱮᱜᱮ ᱠᱚ ᱵᱟᱦᱟ ᱢᱟ ᱫᱚ ᱟᱨᱟᱣ ᱦᱩᱭᱩᱜᱼᱟ ᱦᱮᱸ ᱾
ᱦᱮᱸ ᱦᱮᱸ ᱾ ᱛᱚ ᱟᱵᱮᱱ ᱪᱮᱫ ᱵᱮᱱ ᱢᱚᱱᱮ ᱛᱟᱦᱮᱱᱟ ᱡᱟᱦᱟᱸ ᱦᱩᱞᱜᱟᱹᱨᱤᱭᱟᱹ ᱠᱚ ᱞᱟᱹᱲᱦᱟᱹᱭ ᱞᱮᱫᱟ ᱱᱚᱣᱟ ᱵᱟᱵᱚᱛ ᱮᱱᱛᱮ ᱢᱤᱫ ᱵᱟᱨ ᱠᱟᱛᱷᱟ ᱵᱮᱱ ᱞᱟᱹᱭ ᱞᱮᱠᱷᱟᱱ ᱵᱷᱟᱹᱜᱤ ᱦᱳᱭ ᱠᱚᱜᱼᱟ ᱾ ᱡᱮᱞᱮᱠᱟ ᱞᱤᱧ ᱡᱮᱞᱮᱠᱟ ᱞᱤᱧ ᱞᱟᱹᱭᱫᱟ ᱞᱤᱧ ᱢᱮᱱᱫᱟ ᱾ ᱡᱮ ᱱᱩᱠᱩ ᱵᱨᱤᱴᱤᱥ ᱵᱤᱨᱩᱫᱽᱫ ᱠᱚ ᱨᱩᱞᱮ ᱞᱟᱹᱲᱦᱟᱹᱭ ᱞᱮᱭᱟ ᱟᱵᱚᱨᱮᱱ ᱾ ᱥᱤᱫᱩ ᱠᱟᱱᱩ ᱪᱟᱸᱫᱽ ᱵᱷᱳᱭᱨᱚᱵᱽ ᱟᱨ ᱱᱚᱛᱮ ᱜᱚᱜᱚ ᱛᱟᱹᱠᱤᱱ ᱠᱤᱱ ᱛᱟᱦᱮᱸ ᱠᱟᱱᱟ ᱯᱷᱩᱞᱳ ᱡᱷᱟᱱᱚ ᱡᱟᱸᱦᱟᱭ ᱛᱚ ᱵᱨᱤᱴᱤᱥ ᱨᱮᱫᱚ ᱱᱟᱦᱟᱪᱟᱨ ᱟᱹᱰᱤ ᱠᱚ ᱟᱹᱲᱦᱟᱹᱭ ᱞᱮᱜ ᱚᱱᱟ ᱱᱟᱦᱟᱪᱟᱨ ᱨᱮ ᱾ ᱦᱚᱛᱮᱜ ᱛᱮ ᱵᱨᱤᱴᱤᱥ-ᱟᱜ ᱱᱟᱦᱟᱪᱟᱨ ᱦᱚᱛᱮᱡ ᱛᱮ᱾ ᱱᱚᱣᱟ ᱠᱤᱱ ᱞᱟᱹᱲᱦᱟᱹᱭ ᱞᱮᱫ ᱛᱤᱱᱟᱹᱜ ᱡᱚᱛᱷᱟᱛ ᱮᱢ ᱟᱹᱭᱠᱟᱹᱣᱟ ᱡᱮ ᱞᱟᱹᱲᱦᱟᱹᱭ ᱜᱮ ᱫᱚᱨᱠᱟᱨ ᱛᱟᱦᱮᱸ ᱠᱟᱱᱟ ᱵᱟᱠᱷᱟᱡ ᱪᱤᱟᱹᱛᱮ ᱟᱵᱚ ᱵᱚᱱ ᱵᱟᱧᱪᱟᱣ ᱠᱚ-ᱟ ᱪᱮᱫ ᱵᱮᱱ ᱞᱟᱹᱭᱫᱟ ᱾
ᱮᱠᱫᱚᱢ ᱡᱚᱛᱷᱟᱛ ᱠᱟᱱᱟ ᱮᱠᱫᱚᱢ ᱡᱚᱛᱷᱟᱛ ᱵᱟᱝ ᱞᱟᱹᱲᱦᱟᱹᱭ ᱞᱮᱱᱠᱷᱟᱱ ᱫᱚ ᱵᱟᱧᱪᱟᱣ ᱢᱩᱥᱠᱤᱞ ᱛᱟᱦᱮᱸ ᱠᱟᱱᱟ ᱾
ᱦᱟᱸ ᱛᱚ ᱱᱚᱜᱼᱚᱭ ᱾ ᱱᱮᱛᱟᱨ ᱫᱤᱱ ᱦᱛᱚ ᱛᱟᱦᱚᱞᱮ ᱱᱟᱦᱟᱪᱟᱨ ᱦᱩᱭᱩᱜ ᱠᱟᱱ ᱜᱮᱭᱟ ᱟᱵᱚ ᱪᱮᱛᱟᱱ ᱾ᱪᱮᱫ ᱵᱮᱱ ᱢᱮᱱᱫᱟ?
ᱟᱫᱚ ᱩᱱ ᱡᱚᱦᱚᱜ ᱫᱚ ᱱᱟᱜᱠᱷᱟᱡ ᱱᱩᱱᱟᱹᱜ ᱟᱻ ᱟᱵᱚᱣᱟᱜ ᱫᱤᱥᱚᱢ ᱵᱟᱝ ᱱᱤᱛᱚᱜ ᱫᱚ ᱟᱵᱚᱣᱟᱜ ᱫᱤᱥᱚᱢ ᱯᱷᱩᱨᱜᱟᱹᱞ ᱟᱠᱟᱱ ᱛᱟᱵᱚᱱᱟ ᱩᱱᱠᱩ ᱠᱚ ᱞᱟᱹᱲᱦᱟᱹᱭ ᱫᱤᱥᱚᱢ ᱠᱚ ᱯᱷᱩᱨᱜᱟᱹᱞ ᱟᱠᱟᱫ ᱛᱟᱵᱚᱱᱟ
ᱟᱫᱚ ᱱᱤᱛᱳᱜ ᱫᱚ ᱩᱱᱫᱚ ᱱᱟᱜ ᱠᱷᱟᱡ ᱫᱤᱥᱚᱢ ᱯᱷᱩᱨᱜᱟᱹᱞ ᱫᱚ ᱵᱟᱝ ᱛᱟᱦᱮᱸ ᱠᱟᱱᱟ ᱩᱱᱫᱚ ᱵᱨᱤᱴᱤᱥ ᱠᱚ ᱾ ᱠᱚ ᱥᱟᱥᱚᱱ ᱞᱮᱫ ᱛᱟᱦᱮᱸ ᱠᱟᱱᱟ ᱦᱮᱸ ᱯᱨᱟᱭ ᱟᱨ ᱟᱹᱰᱤ ᱫᱤᱱ ᱠᱷᱚᱱ ᱠᱚ ᱥᱟᱥᱚᱱ ᱟᱹᱜᱩᱭᱮᱫ ᱛᱟᱦᱮᱸ ᱠᱟᱱᱟ ᱩᱱᱠᱩᱣᱟᱜ ᱵᱨᱤᱴᱤᱥ ᱠᱚᱣᱟᱜ ᱥᱟᱥᱚᱱ ᱠᱚ ᱱᱩᱠᱩ ᱾ ᱵᱟᱠᱚ ᱥᱟᱦᱟᱣ ᱫᱟᱲᱮ ᱠᱟᱣᱫᱟ ᱛᱤᱨᱞᱟᱹ ᱠᱚ ᱪᱮᱛᱟᱱ ᱠᱷᱚᱱ ᱮᱦᱚᱵ ᱠᱟᱛᱮᱜ ᱦᱮᱸ ᱦᱟᱥᱟ ᱡᱩᱢᱤ ᱡᱟᱭᱜᱟ ᱠᱷᱚᱱ ᱮᱦᱚᱵ ᱛᱮᱫ ᱡᱚᱢᱟᱜ ᱧᱩᱣᱟᱜ ᱠᱷᱚᱱ ᱮᱦᱚᱵ ᱠᱟᱛᱮᱜ ᱡᱷᱚᱛᱚ ᱨᱮ ᱜᱮ ᱠᱚ ᱱᱩᱠᱩ ᱠᱚ ᱟᱱᱟᱴ ᱨᱮᱠᱚ ᱧᱩᱨᱩᱨ ᱟᱠᱟᱫ ᱠᱚᱣᱟ ᱟᱵᱚᱨᱮᱱ ᱮ ᱢᱟᱹᱱᱢᱤ ᱠᱚ ᱟᱨᱠᱤ
ᱦᱮᱸ ᱾
ᱟᱫᱚ ᱚᱱᱟ ᱠᱚ ᱚᱱᱟ ᱠᱚ ᱨᱮᱱᱟᱜ ᱵᱟᱹᱲᱤᱡ ᱚᱨᱥᱚᱝ ᱟᱨ ᱱᱚᱣᱟ ᱾ ᱤᱭᱟᱹ ᱠᱚ ᱟᱹᱲᱤᱥ ᱵᱮᱡᱟᱨ ᱛᱮ ᱱᱩᱠᱩ ᱠᱤᱱ ᱥᱤᱫᱩ ᱠᱟᱹᱱᱩ ᱪᱟᱸᱫᱽ ᱵᱷᱳᱭᱨᱳᱵ ᱵᱟ ᱯᱷᱩᱞᱟᱹ ᱡᱷᱟᱱᱚ ᱠᱚ ᱟᱭᱢᱟ ᱟᱨᱦᱚᱸ ᱢᱮᱱᱟᱜ ᱠᱚ ᱛᱟᱵᱚᱱᱟ ᱮᱸ ᱦᱩᱞᱜᱟᱹᱨᱭᱟᱹ ᱠᱚ ᱜᱟᱹᱠᱷᱩᱲᱤᱭᱟᱹ ᱠᱚ ᱩᱱᱠᱩ ᱠᱚ ᱡᱩᱢᱤᱫ ᱠᱟᱛᱮᱫ ᱠᱚ ᱟᱨ ᱠᱷᱟᱡ ᱠᱚ ᱞᱟᱹᱲᱦᱟᱹᱭ ᱫᱚᱠᱚ ᱛᱚᱸᱜᱮ ᱤᱫᱤ ᱞᱮᱫ ᱜᱮ ᱛᱟᱦᱮᱸᱫ ᱾ ᱟᱴᱷᱨᱚᱥᱚ ᱯᱚᱧᱪᱟᱱᱱᱚ ᱠᱷᱚᱱᱟᱜ ᱵᱚᱨᱟᱵᱚᱨ ᱪᱟᱞᱟᱜ ᱠᱟᱱ ᱛᱟᱦᱮᱸᱫ ᱜᱮ ᱦᱮᱸ ᱾ ᱟᱫᱚ ᱦᱩᱭᱩᱜ ᱠᱟᱱᱟ ᱩᱱᱫᱚ ᱯᱷᱩᱨᱜᱟᱹᱞ ᱵᱟᱝ ᱛᱟᱦᱮᱸ ᱠᱟᱱᱟ ᱩᱱ ᱨᱮᱱᱟᱜ ᱥᱤᱪᱩᱭᱮᱥᱚᱱ ᱢᱤᱫᱴᱮᱱ ᱩᱱ ᱨᱮᱱᱟᱜ ᱯᱚᱨᱤᱥᱛᱷᱤᱛᱤ ᱢᱤᱫᱴᱮᱱ ᱟᱞᱟᱫᱟ ᱛᱟᱦᱮᱸ ᱠᱟᱱ ᱛᱟᱵᱚᱱᱟ ᱾
ᱦᱮᱸ ᱾
ᱩᱱᱫᱚ ᱱᱩᱱᱟᱹᱜ ᱤᱭᱟᱹ ᱦᱚᱸ ᱵᱟᱝ ᱛᱟᱦᱮᱸ ᱠᱟᱱᱟ ᱡᱳᱜᱟᱡᱳᱜᱽ ᱦᱚᱸ ᱵᱟᱝ ᱛᱟᱦᱮᱸ ᱠᱟᱱᱟ ᱾ ᱥᱟᱵ ᱫᱟᱲᱮᱭᱟᱜ ᱟᱢ ᱟᱨ ᱩᱱᱟᱹᱜ ᱦᱚᱲ ᱦᱚᱸ ᱵᱟᱠᱚ ᱮ ᱻ ᱪᱮᱸᱜᱷᱟᱣ ᱠᱟᱱᱟ ᱩᱱᱟᱹᱜ ᱡᱚᱱᱛᱨᱚ ᱯᱟᱹᱛᱤ ᱦᱚᱸ ᱵᱟᱹᱱᱩᱜᱼᱟ ᱾ ᱟᱫᱚ ᱱᱤᱛᱚᱜ ᱫᱚ ᱦᱩᱭᱩᱜ ᱠᱟᱱᱟ ᱱᱤᱛᱚᱜ ᱫᱚ ᱥᱟᱥᱚᱱᱮᱜ ᱵᱚᱱ ᱨᱮᱦᱚᱸ ᱠᱚ ᱱᱤᱛᱚᱜ ᱫᱚ ᱠᱟᱱᱟ ᱟᱞᱟᱫᱟ ᱵᱷᱟᱵᱽᱛᱮ ᱾ ᱯᱨᱚᱡᱩᱠᱛᱤ ᱛᱮ ᱵᱟ ᱴᱮᱠᱱᱳᱞᱚᱡᱤ ᱛᱮᱠᱚ ᱤᱭᱟᱹᱭᱮᱫ ᱵᱚᱱᱟ ᱥᱟᱥᱚᱱᱮᱫ ᱵᱚᱱᱟ ᱠᱚ ᱦᱮᱸ ᱾ ᱡᱮᱢᱚᱱ ᱫᱷᱚᱨ ᱥᱟ ᱠᱟᱜ ᱢᱮ ᱟᱢ ᱱᱤᱛᱚᱜ ᱦᱚᱸᱜᱼᱚᱭ ᱡᱟᱦᱟᱸ ᱦᱚᱠ ᱟᱵᱚᱣᱟᱜ ᱚᱫᱷᱤᱠᱟᱨ ᱡᱟᱦᱟᱸ ᱠᱟᱱ ᱛᱟᱵᱚᱱᱟ ᱚᱱᱟ ᱵᱟᱭ ᱮᱢᱟᱢ ᱠᱟᱱᱟ ᱦᱚᱴ ᱠᱚᱨᱮ ᱟᱢ ᱛᱚ ᱰᱟᱭᱨᱮᱠᱴ ᱱᱤᱛᱚᱜ ᱫᱚ ᱥᱚᱥᱟ ᱥᱟᱥᱮᱛᱚ ᱫᱮᱥ ᱠᱟᱱᱟ ᱱᱤᱛᱚᱜ ᱫᱚ ᱠᱟᱱᱟ ᱟᱢ ᱰᱟᱭᱨᱮᱠᱴ ᱛᱚ ᱵᱟᱢ ᱰᱟᱭᱨᱮᱠᱴ ᱫᱚ ᱡᱮᱠᱳᱱᱳ ᱦᱚᱲ ᱥᱟᱝ ᱵᱟᱢ ᱛᱟᱯᱟᱢ ᱫᱟᱲᱮᱭᱟᱜᱼᱟ ᱵᱟᱢ ᱫᱟᱞ ᱫᱟᱲᱮᱭᱟᱭᱟ ᱾ ᱵᱟᱢ ᱟᱢᱟᱜ ᱡᱟᱦᱟᱸ ᱫᱚᱨᱠᱟᱨ ᱛᱟᱢ ᱡᱳᱨ ᱠᱟᱛᱮ ᱵᱟᱢ ᱠᱷᱚᱭ ᱫᱟᱲᱮᱭᱟᱜᱼᱟ ᱾ ᱦᱩᱸ ᱦᱩᱭᱩᱜ ᱠᱟᱱᱟ ᱱᱤᱛᱚᱜ ᱫᱚ ᱟᱵᱚ ᱠᱚ ᱤᱭᱟᱹᱮᱫ ᱵᱚᱱ ᱨᱮᱦᱚᱸ ᱟᱫᱚ ᱦᱩᱭᱩᱜ ᱠᱟᱱᱟ ᱾ ᱟᱵᱚᱣᱟᱜ ᱚᱱᱟ ᱡᱩᱢᱤᱫ ᱫᱚᱨᱠᱟᱨᱟ ᱡᱩᱢᱤᱫ ᱛᱟᱞᱟ ᱛᱮ ᱟᱵᱚ ᱚᱸᱰᱮ ᱥᱚᱨᱠᱟᱨ ᱵᱤᱨᱩᱫᱽ ᱨᱮ ᱵᱟ ᱡᱟᱦᱟᱸᱭ ᱠᱚ ᱥᱟᱥᱚᱱᱮᱫ ᱵᱚᱱᱟ ᱩᱱᱠᱩᱣᱟᱜ ᱵᱤᱨᱩᱫᱽ ᱨᱮ ᱟᱵᱚ ᱟᱱᱫᱳᱞᱚᱱ ᱤᱫᱤᱭᱟᱛ ᱚᱱᱟ ᱫᱟᱹᱵᱤ ᱥᱟᱠᱟᱢ ᱠᱚᱵᱚᱱ ᱪᱟᱞᱟᱣ ᱠᱚᱣᱟ ᱡᱮ ᱟᱞᱮ ᱟᱞᱮ ᱱᱚᱣᱟ ᱱᱚᱣᱟ ᱠᱚ ᱫᱚᱨᱠᱟᱨ ᱾ ᱛᱟᱞᱮ ᱱᱚᱣᱟ ᱱᱚᱣᱟ ᱠᱚ ᱞᱟᱜᱟᱜ ᱛᱟᱞᱮᱭᱟ ᱾ ᱵᱟᱝᱠᱟᱷᱡ ᱟᱞᱮ ᱟᱞᱟᱫᱟ ᱵᱷᱟᱵᱛᱮ ᱥᱮ ᱵᱮᱵᱚᱥᱛᱷᱟ ᱞᱮ ᱦᱟᱛᱟᱣᱟ ᱾ ᱠᱟᱨᱚᱱ ᱱᱚᱣᱟ ᱫᱚ ᱟᱞᱮᱭᱟᱜ ᱟᱹᱭᱫᱟᱹᱨ ᱠᱟᱱᱟ ᱦᱚᱠ ᱨᱮᱱᱟᱜ ᱤᱭᱟᱹ ᱡᱟᱭᱜᱟ ᱠᱟᱱ ᱛᱟᱞᱮᱭᱟ ᱾
ᱦᱮᱸ ᱠᱟᱱ ᱜᱮᱭᱟ ᱡᱚᱛᱷᱟᱛ ᱾ ᱵᱮᱱ ᱞᱟᱹᱭᱫᱟ ᱜᱚᱝᱠᱮ ᱡᱚᱛᱟᱛ ᱜᱮᱵᱮᱱ ᱞᱟᱹᱭᱫᱟ ᱱᱚᱝᱠᱟ ᱜᱮ ᱚᱱᱠᱟ ᱚᱱᱟ ᱱᱤᱭᱮ ᱜᱮ ᱟᱞᱮ ᱛᱮ ᱦᱚᱞᱟ ᱱᱤᱭ ᱦᱚᱞᱟ ᱫᱚ ᱵᱟᱝ ᱢᱟᱫᱷᱮᱨ ᱦᱤᱞᱳ ᱞᱮ ᱜᱟᱞᱚᱪ ᱮᱫ ᱛᱟᱦᱮᱱᱟ ᱾ ᱡᱮ ᱱᱚᱣᱟ ᱢᱤᱪᱷᱤᱞ ᱟᱵᱚᱱ, ᱡᱮ ᱦᱩᱞ ᱢᱟᱦᱟᱨᱮ ᱢᱤᱪᱷᱤᱞ ᱦᱩᱭᱩᱜᱼᱟ ᱾ ᱠᱳᱞᱠᱟᱛᱟ ᱥᱮᱫ ᱵᱚᱱ ᱪᱟᱞᱟᱜᱼᱟ, ᱚᱱᱠᱟ ᱠᱚ ᱞᱟᱹᱭ ᱟᱠᱟᱫᱟ ᱪᱟᱞᱟᱜ ᱦᱩᱭᱩᱜ ᱜᱮᱭᱟ, ᱞᱟᱦᱟ ᱠᱷᱚᱡ ᱠᱚ ᱞᱟᱹᱭᱫᱟ ᱾ ᱠᱟᱜ ᱛᱟᱯᱮᱭᱟ ᱾ ᱛᱚ ᱱᱚᱣᱟ ᱢᱤᱪᱷᱩᱞ ᱨᱮ ᱢᱮᱱ ᱢᱮᱱ ᱠᱟᱛᱷᱟ ᱫᱚ ᱢᱮᱱᱟᱜ ᱟᱠᱟᱫᱟ ᱾ ᱡᱮ ᱟᱢ ᱡᱮ ᱥᱟᱫᱷᱤᱱ ᱵᱷᱟᱨᱚᱛ ᱨᱮ ᱯᱩᱭᱞᱩ ᱡᱩᱫᱽᱫᱚ ᱦᱤᱥᱟᱹᱵ ᱛᱮᱫᱚ ᱞᱟᱹᱲᱦᱟᱹᱭ ᱦᱤᱥᱟᱹᱵ ᱛᱮᱫᱚ ᱟᱞᱮᱭᱟᱜ ᱜᱮ ᱦᱤᱥᱟᱹᱵ ᱛᱟᱞᱮ ᱯᱮ ᱡᱟᱦᱟᱸ ᱱᱤᱛᱚᱜ ᱠᱚ ᱢᱚᱱᱮᱭᱮᱫᱟ ᱟᱴᱷᱨᱚ ᱥᱟᱛᱟᱱᱱᱚ ᱨᱮᱱᱟᱜ ᱢᱚᱦᱟ ᱵᱩᱫᱽᱫᱨᱚ ᱡᱟᱦᱟᱸ ᱠᱚ ᱞᱟᱹᱭᱫᱟ ᱚᱱᱟ ᱠᱚ ᱦᱤᱥᱟᱹᱵ ᱟᱠᱟᱫᱟ ᱥᱮ ᱥᱟᱹᱫᱷᱤᱱ ᱞᱟᱹᱜᱤᱫ ᱾ ᱡᱟᱦᱟᱸ ᱞᱟᱹᱲᱦᱟᱹᱭ ᱯᱳᱭᱞᱳ ᱦᱩᱭ ᱞᱮᱱᱟ ᱾ ᱛᱚ ᱱᱚᱣᱟ ᱯᱩᱭᱞᱩ ᱢᱮᱱ ᱫᱟᱠᱚ ᱱᱚᱣᱟ ᱟᱞᱮᱭᱟᱜ ᱦᱤᱥᱟᱹᱵ ᱛᱟᱞᱮ ᱯᱮ ᱟᱞᱮ ᱞᱮ ᱢᱮᱱ ᱦᱚᱪᱚᱸ ᱟᱠᱟᱫᱟ ᱚᱸᱰᱮ ᱞᱮ ᱚᱞ ᱟᱠᱟᱫᱟ᱾ ᱟᱨᱦᱚᱸ ᱦᱮᱸ ᱫᱟᱹᱵᱤ ᱥᱟᱠᱟᱢ ᱨᱮ, ᱫᱟᱹᱵᱤ ᱥᱟᱠᱟᱢ ᱨᱮ, ᱟᱨᱦᱚᱸ ᱢᱮᱱᱟᱜ ᱟᱠᱟᱫᱟ ᱡᱮ ᱟᱹᱫᱤ ᱵᱟᱹᱥᱤ ᱪᱮᱛᱟᱱ ᱨᱮ ᱱᱟᱦᱟᱪᱟᱨ ᱠᱚ ᱡᱮᱢᱚᱱ ᱵᱟᱝ ᱦᱳᱜ-ᱟ᱾ ᱱᱚᱝᱠᱟ ᱡᱟᱦᱟᱸ ᱛᱤᱱᱟᱹᱜ ᱮᱸᱴᱠᱮᱴᱚᱬᱮᱸ ᱦᱳᱭᱳᱜ ᱠᱟᱱᱟ᱾ ᱮᱲᱮᱭᱮᱫ ᱞᱮᱭᱟ ᱯᱮ ᱚᱱᱟ ᱠᱚ ᱡᱮᱢᱚᱱ ᱵᱟᱝ ᱦᱩᱭᱩ-ᱜ ᱡᱟᱦᱟᱸ ᱢᱚᱱᱮ ᱠᱟᱜ ᱢᱮ, ᱦᱟᱱᱮ ᱪᱟᱹᱠᱨᱤ ᱯᱚᱨᱤᱠᱷᱟ ᱠᱚᱨᱮ, ᱨᱤᱡᱟᱨᱵᱷᱮᱥᱚᱱ ᱨᱮ ᱚᱱᱟ ᱠᱚᱨᱮ ᱦᱚᱸ ᱜᱟᱡᱽᱫᱤ ᱮᱲᱮ ᱦᱩᱭᱳᱜ ᱱᱟ ᱦᱮᱠ ᱮᱥᱴᱤ - ᱮᱥᱴᱤ ᱩᱱᱠᱩ ᱠᱚᱼᱠᱚ ᱠᱷᱚᱲᱚ-ᱜ ᱠᱟᱱᱟ ᱾ᱛᱚ ᱚᱱᱟ ᱠᱚᱦᱚᱸ ᱦᱮᱱᱟᱜ ᱟᱠᱟᱫᱟ᱾ ᱡᱮ ᱱᱚᱣᱟ ᱠᱚ ᱡᱮᱢᱚᱱ ᱵᱟᱝ ᱦᱳᱭ ᱟᱨᱚ ᱟᱭᱢᱟ ᱫᱟᱹᱵᱤ ᱥᱟᱠᱟᱢ ᱨᱮ ᱟᱭᱢᱟ᱾ ᱱᱟᱦᱟᱪᱟᱨ ᱨᱮᱱᱟᱜ ᱠᱟᱛᱷᱟ ᱠᱚ ᱚᱞ ᱢᱮᱱᱟᱜ ᱟᱠᱟᱫᱟ᱾ ᱛᱚ ᱚᱱᱟ ᱠᱚ ᱱᱤᱭ ᱜᱮ, ᱟᱞᱮ ᱜᱟᱯᱟ ᱦᱟᱸᱜ ᱞᱮ ᱛᱩᱫᱩᱜᱼᱟ᱾ ᱢᱮᱱᱫᱟᱞᱮ ᱪᱟᱞᱟᱜ ᱟᱞᱮ ᱠᱳᱞᱠᱟᱛᱟ᱾
ᱮᱠᱫᱚᱢ ᱫᱚᱨᱠᱟᱨ ᱠᱟᱱ ᱛᱟᱵᱚᱱᱟ᱾ ᱱᱚᱣᱟ ᱠᱚ ᱱᱚᱝᱠᱟ ᱠᱟᱛᱮ ᱵᱟᱝᱠᱷᱟᱱ ᱫᱚ ᱾ᱟᱵᱚ ᱵᱟᱵᱚᱱ ᱟᱫᱟᱹᱭ ᱫᱟᱲᱮᱭᱟᱜᱼᱟ᱾ ᱡᱮᱢᱚᱱ ᱡᱟᱦᱟ ᱠᱳᱨᱮ ᱟᱵᱚ ᱡᱟᱦᱟᱸ ᱡᱟᱦᱟᱸ ᱩᱱᱟᱝ ᱜᱮ ᱟᱵᱚᱣᱟ-ᱜ ᱡᱩᱲᱩ ᱠᱟᱱ ᱛᱟᱵᱚᱱᱟ᱾ ᱚᱱᱟ ᱦᱚᱸᱠᱚ ᱨᱮᱡᱮᱫ ᱵᱚᱱ ᱫᱚ᱾
ᱦᱮᱸ ᱦᱮᱸ
ᱦᱮᱸ ᱥᱮ ᱵᱟᱝ ᱜᱚᱝᱠᱮ ᱮᱠᱫᱚᱢ ᱧᱮᱞᱚᱜ ᱠᱟᱱᱟ ᱥᱮ ᱡᱮᱠᱳᱱᱳ ᱟᱵᱚᱣᱟ-ᱜ ᱡᱟᱦᱟᱱ ᱡᱷᱚᱛᱚ ᱪᱟᱹᱠᱨᱤ ᱠᱷᱮᱛᱨᱚ ᱨᱮᱜᱮ᱾ ᱡᱚᱛᱚ ᱚᱯᱷᱤᱥ ᱟᱫᱟᱞᱚᱛ ᱨᱮᱜᱮ, ᱟᱵᱚ ᱫᱚ ᱠᱚ ᱮᱲᱮ ᱵᱷᱟᱹᱲᱩᱡᱮᱫ ᱵᱚᱱᱟ, ᱟᱨ ᱟᱵᱚᱨᱮᱱ ᱦᱚᱲ ᱛ ᱩᱱᱟᱹᱜ ᱵᱟᱠᱚ ᱥᱚᱪᱮᱛᱚᱱᱟ᱾ ᱦᱮᱸ ᱟᱫᱚ ᱦᱩᱭᱩᱜ ᱠᱟᱱᱟ ᱾ᱡᱩᱫᱤ ᱡᱩᱫᱤ ᱵᱚᱱ ᱢᱮᱱᱟ ᱡᱮ ᱱᱚᱣᱟ ᱤᱭᱟᱹ ᱠᱚᱨᱮ ᱦᱚᱸ᱾ ᱡᱷᱚᱛᱚ ᱚᱯᱷᱤᱥ ᱠᱚᱨᱮᱜ ᱟᱵᱚᱨᱮᱱ ᱦᱚᱲ, ᱢᱤᱫᱴᱮᱱ ᱵᱟᱨᱭᱟ ᱠᱚ ᱛᱟᱦᱮᱸ ᱞᱮᱱᱠᱷᱟᱱ ᱟᱵᱚᱨᱮᱱ ᱡᱟᱦᱟᱸᱭ ᱢᱩᱨᱠᱷᱚ ᱚᱥᱩᱨᱠᱷᱚ ᱦᱚᱲ ᱠᱚ ᱵᱟᱠᱟ ᱵᱚᱷᱚᱜ ᱦᱚᱲ ᱠᱚ ᱵᱟᱠᱚ ᱯᱟᱲᱦᱟᱣ ᱵᱟᱠᱚ ᱵᱟᱲᱟᱭᱟ ᱩᱱᱠᱩ ᱠᱚ ᱪᱟᱞᱟᱣ ᱠᱟᱛᱮᱫ᱾ ᱩᱱᱠᱩ ᱦᱚᱲ ᱠᱚ ᱫᱟᱨᱟᱢ ᱠᱮ ᱠᱚᱣᱟ ᱟᱨᱠᱤ ᱡᱮ ᱫᱟᱹᱭ ᱥᱮ ᱜᱚ-ᱜᱚ ᱥᱮ ᱦᱟᱛᱚᱢ ᱱᱚᱣᱟ ᱫᱚ ᱱᱚᱣᱟ ᱨᱮᱱᱟᱜ ᱱᱚᱣᱟ ᱵᱟᱠᱷᱨᱟ ᱫᱚ ᱚᱸᱰᱮ ᱠᱚ ᱠᱟᱹᱢᱤᱭᱮᱫᱟ᱾ ᱚᱸᱰᱮ ᱪᱟᱞᱟᱜ ᱛᱟᱵᱚᱱ ᱢᱟ ᱚᱸᱰᱮ ᱢᱚᱴᱟ ᱢᱩᱴᱤ ᱦᱳᱭᱳᱜ ᱛᱟᱢᱟ᱾ ᱮᱭ ᱱᱚᱣᱟ ᱵᱟᱠᱷᱨᱟ ᱛᱚ ᱱᱚᱰᱮ ᱦᱩᱭᱩ-ᱜ ᱠᱟᱱᱟ ᱾ ᱱᱚᱣᱟ ᱵᱟᱠᱷᱨᱟ ᱫᱚ ᱱᱚᱰᱮᱸ ᱟᱫᱚ ᱚᱱᱠᱟᱱ ᱥᱟᱯᱳᱚᱴ ᱦᱚᱲ ᱵᱟᱹᱱᱩᱜ ᱠᱚᱣᱟ᱾ ᱟᱫᱚ ᱟᱵᱚᱨᱮᱱ ᱦᱚᱲ ᱠᱚᱼᱫᱚ ᱠᱚ ᱪᱤᱠᱟᱹᱜ ᱠᱟᱱᱟ᱾ ᱱᱟᱦᱟᱪᱟᱨᱚ-ᱜ ᱠᱟᱱᱟ ᱠᱚ ᱚᱱᱠᱟ ᱛᱮᱦᱚᱸ
ᱦᱮᱸ
ᱟᱹᱰᱤ ᱦᱟᱦᱟᱲᱟ-ᱜ ᱜᱮ ᱧᱮᱞᱚᱜ ᱠᱟᱱᱟ᱾ ᱦᱮᱸ ᱡᱟᱦᱟᱱᱟ-ᱜ ᱠᱚ ᱦᱟᱱᱟ ᱱᱟᱣᱟ ᱱᱟᱦᱟᱪᱟᱨ ᱱᱮ ᱟᱨᱚ ᱟᱸᱡᱚᱢᱚᱼᱜ ᱠᱟᱱᱟ᱾ ᱦᱟᱱᱟ ᱱᱚᱣᱟ ᱛᱮ ᱨᱟᱡᱽᱡᱳ ᱯᱟᱥᱮᱨᱮ ᱟᱵᱚ ᱯᱟᱥᱮ ᱨᱟᱡᱽᱡᱚ ᱠᱚᱨᱮ ᱡᱷᱟᱲᱠᱷᱚᱸᱰ᱾ ᱛᱮ ᱟᱥᱟᱢ ᱠᱚᱨᱮ ᱟᱹᱰᱤ ᱱᱟᱦᱟᱪᱟᱨ ᱥᱟᱱᱛᱟᱲ ᱡᱩᱢᱤ ᱡᱟᱭᱜᱼᱟ᱾ ᱠᱚᱼᱠᱚ ᱨᱮᱡ ᱦᱚᱪᱚᱸᱜ ᱠᱟᱱᱟ᱾ ᱞᱟᱹᱴᱷᱩ, ᱞᱟᱹᱴᱷᱩ ᱠᱳᱢᱯᱟᱱᱤ ᱠᱚᱼᱠᱚ ᱦᱤᱡᱩᱜ ᱠᱟᱱᱟ ᱾ ᱱᱚᱣᱟ ᱠᱚᱼᱦᱚᱸ ᱾ ᱦᱩᱸ ᱱᱚᱣᱟ ᱠᱚ ᱱᱤᱭᱟᱹ ᱫᱟᱵᱤ ᱥᱟᱠᱟᱢ ᱟᱲᱜᱚᱭ ᱦᱩᱭᱩᱜᱼᱟ᱾ ᱟᱱᱫᱳᱞᱚᱱ ᱦᱩᱭᱩᱜᱼᱟ᱾ ᱛᱚ ᱟᱵᱚ ᱫᱚ ᱪᱮᱫ ᱤᱧ ᱞᱟᱹᱭᱟ᱾ ᱟᱵᱚᱣᱟᱼᱜ ᱥᱚᱢᱟᱡ ᱫᱚ ᱱᱟᱥᱮᱱᱟ-ᱜ ᱛᱟᱭᱚᱢ ᱫᱚ ᱛᱟᱭᱚᱢ ᱧᱚᱜ ᱜᱮᱭᱟ᱾
ᱟᱵᱚᱣᱟᱼᱜ ᱥᱚᱢᱟᱡᱽ ᱫᱚ ᱟᱹᱰᱤ ᱥᱮᱫ ᱛᱮᱜᱮ ᱛᱟᱭᱚᱢᱟ ᱥᱟᱢᱟᱡᱤᱠ ᱫᱤᱠ ᱛᱮ-ᱦᱚᱸ ᱡᱩᱫᱤᱵᱚᱱ ᱢᱮᱱᱟ ᱵᱚᱱ ᱛᱟᱭᱚᱢ ᱜᱮᱭᱟ᱾ ᱨᱟᱡ ᱟᱨᱮ ᱩᱱᱟᱹᱜ ᱩᱱᱟᱹᱜ ᱞᱚᱜᱚᱱ ᱛᱮ ᱵᱟᱵᱚᱱ ᱡᱚᱯᱲᱟᱜ ᱠᱟᱱᱟ᱾. ᱚᱠᱚᱭ ᱥᱟᱱᱛᱟᱲ ᱵᱚᱭᱦᱟ ᱦᱚᱸ ᱠᱷᱩᱵ ᱠᱚᱢ᱾ ᱦᱮᱸ ᱟᱨ ᱡᱩᱫᱤ ᱵᱚᱱ ᱞᱟᱹᱭᱟ᱾ ᱠᱟᱹᱣᱰᱤ ᱟᱹᱨᱤ ᱥᱮᱫ ᱛᱮᱦᱚᱸ ᱠᱟᱹᱣᱰᱤ ᱦᱚᱸ ᱩᱱᱟᱹᱜ ᱵᱮᱥᱤ ᱵᱚᱱᱩᱜ ᱛᱟᱵᱚᱱᱟ, ᱠᱟᱹᱣᱰᱤ ᱟᱨᱡᱟᱣ ᱨᱮᱦᱚᱸ ᱦᱚᱲ ᱵᱚᱱ ᱞᱤᱪᱟᱹᱲ ᱜᱮᱭᱟᱵᱚᱱ ᱦᱮᱸ᱾ ᱟᱨ ᱦᱩᱭᱩᱜ ᱠᱟᱱᱟ ᱤᱭᱟᱹ ᱡᱮᱠᱳᱱᱳ ᱰᱮᱵᱷᱞᱚᱯ ᱡᱮᱠᱳᱱᱳ ᱦᱤᱡᱩᱜ ᱠᱟᱱ ᱤᱫᱤ ᱠᱟᱛᱮᱫ ᱨᱮᱦᱚᱸ ᱟᱵᱚᱣᱟᱜ ᱜᱷᱟᱨᱚᱧᱡ ᱫᱚ ᱟᱹᱰᱤ ᱠᱚᱢ ᱜᱮᱛᱟ ᱵᱚᱱᱟ, ᱪᱟᱹᱠᱨᱤ ᱡᱤᱵᱤ ᱦᱚᱲ ᱡᱩᱫᱤᱢ ᱞᱟᱹᱭᱟ᱾ ᱟᱵᱚ ᱥᱟᱱᱛᱟᱲ ᱫᱚ ᱵᱤᱥᱮᱥ ᱛᱚ ᱩᱱᱟᱹᱜ ᱟᱹᱣᱨᱤ ᱵᱚᱱ ᱤᱭᱟᱹ ᱜᱚᱫᱟ ᱟᱨᱠᱤ ᱟᱨᱠᱚ ᱡᱟᱸᱦᱟᱸ ᱞᱮᱠᱟ ᱠᱚ ᱪᱟᱹᱠᱨᱤ ᱠᱷᱚᱱ ᱵᱮᱵᱽᱥᱟ ᱠᱷᱚᱱ ᱮᱦᱚᱵ ᱠᱟᱛᱮᱫ ᱡᱟᱸᱦᱟᱸ ᱞᱮᱠᱟ ᱦᱚᱲ ᱠᱚ ᱪᱮᱸᱜᱷᱟᱣ ᱟᱠᱟᱱᱟ ᱟᱵᱚ ᱫᱚ ᱩᱱᱟᱹᱜ ᱴᱟᱜ ᱟᱹᱣᱨᱤ ᱵᱚᱱ ᱫᱟᱲᱮᱭᱟᱜᱼᱟ᱾
ᱦᱩᱸ, ᱛᱚ ᱱᱚᱣᱟ ᱠᱚᱨᱮ ᱟᱵᱚ ᱞᱟᱦᱟ ᱫᱚᱨᱠᱟᱨ ᱥᱮ, ᱥᱮ ᱪᱮᱫ᱾
ᱦᱮᱸ ᱦᱮᱸ
ᱟᱵᱚᱨᱮᱱ ᱥᱚᱢᱟᱡᱽ ᱥᱩᱥᱟᱹᱨᱤᱭᱟᱹ ᱦᱚᱲ ᱠᱚ ᱱᱚᱣᱟ ᱱᱤᱭᱟᱹ ᱠᱟᱛᱷᱟ ᱠᱚ ᱨᱟᱠᱟᱵ ᱢᱟ ᱪᱮᱫᱟᱜ ᱵᱟᱝ ᱟᱹᱰᱤᱵᱚᱱ ᱛᱟᱭᱚᱢ ᱜᱮᱭᱟ ᱱᱚᱣᱟ ᱠᱷᱚᱡ ᱞᱟᱦᱟ ᱫᱚᱨᱠᱟᱨ᱾
ᱮᱠᱫᱚᱢ ᱮᱠᱫᱚᱢ ᱮᱠᱫᱚᱢ
ᱦᱩᱸ ᱜᱚᱝᱠᱮ ᱛᱟᱦᱚᱞᱮ ᱪᱮᱫ ᱤᱧ ᱞᱟᱹᱭᱟ ᱟᱫᱚ, ᱡᱟᱦᱟᱱᱟᱜ ᱵᱮᱱ ᱞᱟᱹᱭᱮᱫ ᱛᱟᱦᱮᱱᱟ?
ᱟᱫᱚ ᱦᱩᱭᱩᱜ ᱠᱟᱱᱟ ᱟᱵᱚ ᱫᱚ ᱟ ᱟᱵᱚ ᱢᱩᱫᱨᱮ ᱠᱤᱪᱷᱩᱜᱟᱱ ᱡᱩᱣᱟᱹᱱ ᱠᱚᱲᱟ ᱠᱚ ᱠᱚ ᱠᱟᱹᱢᱤ ᱯᱨᱚᱛᱛᱮᱠ ᱟᱹᱛᱩ ᱠᱚᱨᱮ ᱡᱮᱢᱚᱱ ᱠᱚ ᱠᱟᱹᱢᱤ ᱞᱮᱠᱷᱟᱱ ᱵᱷᱟᱜᱮᱼᱟ ᱟᱨᱠᱤ ᱱᱩᱠᱩ᱾ ᱡᱟ ᱦᱟᱞᱤ ᱠᱚ ᱠᱚᱢ ᱩᱢᱮᱨ ᱠᱚᱲᱟ ᱜᱤᱫᱽᱨᱟᱹ ᱠᱩᱲᱤ ᱜᱤᱫᱽᱨᱟᱹ ᱠᱚ ᱱᱩᱝᱠᱩ ᱾ ᱟ ᱫᱤᱥ ᱦᱩᱫᱤᱥ ᱮᱢ ᱪᱟᱞ, ᱡᱟᱦᱱᱟᱜ ᱟᱹᱛᱳ ᱨᱮᱱᱟᱜ ᱵᱳᱜᱮ ᱵᱟᱹᱲᱤᱡ ᱮ ᱠᱟᱹᱢᱤ ᱠᱟᱹᱥᱱᱤ, ᱦᱮᱸ ᱡᱮ ᱱᱮᱛᱟᱨ ᱛᱚᱵᱚᱱ ᱵᱩᱡ ᱫᱟ ᱡᱮ ᱡᱷᱚᱛᱚ ᱱᱚᱝᱠᱟᱱ ᱡᱩᱜᱽ ᱡᱩᱜ ᱰᱤᱡᱤᱴᱮᱞ ᱡᱩᱜ᱾ ᱠᱟᱱᱟ, ᱟᱫᱚ ᱢᱳᱚᱵᱟᱭᱤᱞ ᱫᱚ ᱡᱷᱚᱛᱚ ᱦᱚᱲᱟᱜ ᱜᱮ ᱢᱮᱱᱟᱜ ᱛᱟᱵᱚᱱᱟ ᱟᱫᱚ ᱢᱳᱵᱟᱭᱤᱞ ᱨᱮᱦᱚᱸ ᱵᱟᱹᱲᱤᱡ ᱡᱤᱱᱤᱥ ᱠᱚ ᱦᱳᱭᱳᱜᱼᱟ ᱵᱷᱟᱜᱮ ᱡᱤᱱᱤᱥ ᱠᱚᱦᱚᱸ ᱧᱮᱞᱚᱜ ᱠᱟᱱᱟ ᱟᱫᱚ ᱚᱱᱟ ᱠᱚ᱾ ᱵᱤᱨᱩᱫᱽ ᱨᱮ ᱟᱵᱚ ᱦᱚᱸ ᱚᱱᱠᱟ ᱵᱷᱟᱜᱮ ᱵᱟᱹᱲᱤᱡ ᱚᱱᱟ ᱤᱫᱤ ᱠᱟᱛᱮ ᱵᱚᱱ ᱪᱟᱨᱪᱟᱣ ᱠᱷᱟᱱ ᱟᱹᱰᱤ ᱜᱮ
ᱵᱷᱟᱹᱜᱮ ᱠᱚᱜᱼᱟ ᱟᱨᱠᱤ ᱮᱢᱱᱤ ᱛᱮ ᱛᱚ ᱟᱵᱚᱨᱮᱱ ᱦᱚᱲ ᱛᱚ ᱵᱤᱥᱮᱥ ᱠᱤᱪᱷᱩ ᱪᱮᱫ ᱦᱚᱸ ᱵᱟᱠᱚ ᱵᱩᱡᱟ
ᱠᱟᱱ ᱫᱚ ᱠᱟᱱ ᱜᱮᱭᱟ᱾ ᱢᱮᱱᱟᱜ ᱜᱮᱭᱟ ᱟᱹᱰᱤ ᱜᱟᱱ ᱮᱸᱴᱠᱮᱴᱚᱬᱮ ᱟᱵᱩᱣᱟᱜ ᱥᱚᱢᱟᱡ ᱨᱮᱫᱚ᱾
ᱟᱹᱰᱤ ᱞᱟᱹᱲᱦᱟᱹᱭ ᱦᱩᱭᱩᱜ ᱛᱟᱵᱚᱱᱟ, ᱟᱹᱰᱤ ᱞᱟᱹᱲᱦᱟᱹᱭ ᱦᱩᱭᱩᱜ ᱛᱟᱵᱚᱱᱟ, ᱜᱚᱢᱠᱮ ᱮᱠᱫᱚᱢ ᱟᱹᱰᱤ ᱞᱟᱹᱲᱦᱟᱹᱭ ᱛᱟᱞᱟ ᱛᱮ ᱛᱮᱜᱮ ᱡᱤᱭᱚᱱ ᱠᱷᱟᱸᱰᱟᱣ ᱦᱩᱭᱩᱜ ᱛᱟᱵᱚᱱᱟ᱾
ᱦᱮᱸ
ᱦᱩᱸ
ᱛᱚ ᱞᱟᱹᱲᱦᱟᱹᱭ ᱛᱮᱱᱟᱜ ᱫᱚ ᱛᱟᱦᱮᱱ ᱜᱮᱭᱟ ᱜᱚᱢᱠᱮ᱾ ᱱᱤᱛᱚᱜ ᱫᱚ ᱪᱮᱫ ᱞᱟ. ᱭᱟ ᱤᱱᱟᱹᱜ ᱜᱮ ᱛᱟᱞᱚᱞᱦᱮ ᱱᱚᱰᱮ ᱜᱮ ᱟᱠᱷᱲᱟ ᱫᱚᱞᱟᱝ ᱢᱩᱪᱟᱛᱟ ᱾
ᱦᱮᱸ ᱱᱚᱰᱮ ᱜᱮ ᱜᱟᱞᱢᱟᱨᱟᱣ ᱫᱚ ᱛᱮᱦᱮᱧ ᱫᱚᱧ ᱢᱩᱪᱟᱹᱫ ᱛᱞᱟᱝᱼᱟ᱾
ᱦᱮ ᱟᱵᱮᱱ ᱥᱟᱞᱟᱜ ᱨᱚᱲ ᱠᱟᱛᱮᱜ ᱟᱹᱰᱤ ᱜᱟᱞᱚᱪ ᱠᱟᱛᱮᱜ ᱟᱹᱰᱤ ᱨᱟᱹᱥᱠᱟᱹ ᱞᱮ ᱟᱹᱭᱠᱟᱹᱣ ᱠᱮᱫᱟ᱾ ᱤᱱᱠᱟᱹ ᱜᱮ ᱛᱟᱦᱞᱮ ᱦᱮᱸ ᱢᱟᱱᱚᱛ ᱡᱚᱦᱟᱨ ᱜᱚᱢᱠᱮ ᱾
ᱦᱮᱸ ᱢᱟ